ᱦᱮᱞᱳ᱾
ᱦᱟᱞᱳ᱾
ᱦᱮᱸ ᱦᱮᱞᱳ᱾
ᱦᱮᱸ ᱡᱚᱨ ᱡᱚᱦᱟᱨ
ᱡᱚᱦᱟᱨ ᱜᱮᱤ, ᱦᱮᱸ ᱨᱚᱲ ᱟᱸᱡᱚᱢᱚᱜ ᱠᱟᱱᱟ ᱤᱧᱟᱹᱜ?
ᱦᱮᱸ ᱨᱚᱲ ᱟᱸᱡᱚᱢᱚᱜ ᱠᱟᱱᱟ, ᱤᱧᱟᱹᱜ ᱨᱚᱲ ᱟᱸᱚᱢᱚᱜ ᱠᱟᱱ ᱜᱮᱭᱟ?
ᱟᱸᱡᱚᱢᱚᱜ ᱠᱟᱱ ᱜᱮᱭᱟ᱾
ᱚᱻ ᱟᱪᱪᱷᱟ ᱟᱪᱪᱷᱟ ᱟᱪᱪᱷᱟ ᱛᱟᱨᱯᱚᱨᱮ ᱡᱤᱣᱤ ᱡᱟᱹᱛᱤ ᱠᱚ ᱪᱮᱫ ᱠᱟ ᱱᱟᱯᱟᱭ ᱜᱮ?
ᱦᱮᱸ ᱱᱟᱯᱟᱭ ᱜᱮ, ᱟᱯᱮ ᱠᱚᱜᱮ ᱪᱮᱫ ᱞᱮᱠᱟ?
ᱦᱮᱸ ᱟᱞᱮ ᱠᱚ ᱵᱮᱥ ᱵᱟᱲᱟ ᱜᱮᱭᱟ ᱟᱹᱨᱠᱤ ᱟᱫᱚ ᱱᱚᱜ-ᱚᱭ ᱟᱹᱰᱤ ᱜᱮ ᱜᱚᱨᱚᱢ ᱠᱟᱱᱟ ᱟᱞᱮ ᱥᱮᱫ ᱫᱚ ᱾
ᱚᱻ ᱱᱤᱛ ᱟᱫᱚ ᱥᱮᱛᱟᱜ ᱠᱷᱚᱡ ᱜᱚᱨᱚᱢ ᱠᱟᱱᱟ?
ᱥᱮᱛᱟᱜ ᱟᱫᱚ ᱵᱟᱭ ᱫᱟᱜ ᱠᱟᱫᱟ ᱥᱮ, ᱟᱭᱢᱟ ᱫᱤᱱ ᱦᱩᱭᱩᱜ ᱠᱟᱱᱟ ᱵᱟᱭ ᱫᱟᱜ ᱠᱟᱫᱟ ᱟᱹᱰᱤ ᱜᱚᱨᱚᱢ ᱾
ᱟᱞᱮ ᱥᱮᱜ ᱦᱚᱸ ᱢᱟᱱᱮ ᱜᱚᱨᱚᱢ ᱫᱚ ᱜᱚᱨᱚᱢ ᱜᱮ ᱟᱫᱚ ᱱᱤᱛᱚᱜ ᱫᱚ ᱩᱱᱟᱹᱜ ᱟᱸᱴ ᱫᱚ ᱵᱟᱝ ᱾
ᱟᱪᱪᱷᱟ ᱾
ᱥᱮᱛᱟᱜ ᱜᱮᱭᱟ ᱥᱮ ᱟᱫᱚ ᱱᱤᱛᱚᱜ ᱫᱚ ᱱᱟᱦᱟᱜ ᱢᱚᱡᱽ, ᱟᱞᱮ ᱫᱚ ᱵᱟᱝᱜᱟᱞ ᱠᱷᱚᱡ ᱾
ᱚ ᱵᱟᱝᱜᱟᱞ ᱜᱮ ᱦᱟᱝ? ᱟᱞᱮ ᱦᱚᱸ ᱵᱟᱝᱜᱟᱞ ᱜᱮ ᱵᱟᱝᱜᱟᱞ ᱯᱚᱱᱚᱛ ᱜᱮ ᱾ ᱛᱟᱨᱯᱚᱨᱮ ᱠᱟᱹᱢᱤ ᱦᱚᱨᱟ ᱫᱚ ᱛᱤᱱᱟᱹᱜ ᱡᱷᱟᱹᱞ ᱞᱟᱦᱟᱣ ᱠᱟᱱᱟ ᱦᱟᱸᱜ ᱟᱢᱟᱜ ᱫᱚ?
ᱠᱟᱹᱢᱤ, ᱠᱟᱹᱢᱤ ᱠᱚᱢᱟᱞᱮ ᱨᱚᱦᱚᱭ ᱠᱚᱢᱟᱞᱮ ᱢᱩᱪᱟᱹᱫ ᱠᱮᱜ ᱾
ᱫᱟᱜ ᱡᱟᱲᱤ ᱡᱟᱹᱱᱤᱡ ᱦᱩᱭᱩᱜ ᱠᱟᱱ ᱜᱮᱭᱟ ᱟᱯᱮ ᱥᱮᱫ ᱫᱚ?
ᱦᱮᱸ ᱫᱟᱜ ᱡᱟᱹᱲᱤ ᱠᱚᱢᱟ ᱱᱟᱯᱟᱭ ᱜᱮ ᱦᱩᱭᱩᱜ ᱠᱟᱱᱟ, ᱚᱱᱟ ᱛᱮᱜᱮ ᱢᱩᱪᱟᱹᱫ ᱜᱚᱫ ᱠᱮᱫᱟ ᱾
ᱚ ᱛᱤᱱᱟᱹᱜ ᱫᱤᱱ ᱵᱟᱝ ᱦᱩᱭᱩᱜ ᱠᱟᱱᱟ ᱟᱞᱮ
ᱦᱩᱸ ᱾ ᱦᱮᱸ ᱚᱲᱟᱜ ᱨᱮᱜᱮ ᱾
ᱚ ᱟᱪᱪᱷᱟ ᱟᱪᱪᱷᱟ ᱾
ᱪᱮᱜ ᱦᱚᱸ ᱵᱟᱝ ᱛᱳᱜ ᱢᱟ ᱫᱩᱲᱩᱵ ᱡᱤᱨᱟᱹᱣ ᱦᱩᱭ ᱠᱟᱱᱟ ᱾
ᱫᱟᱠᱟ ᱟᱛᱳ ᱠᱚ ᱦᱩᱭᱱᱟ?
ᱫᱟᱠᱟ ᱩᱛᱩ ᱠᱩᱞᱮ ᱡᱚᱢ ᱵᱟᱲᱟ ᱠᱮᱫᱟ ᱾
ᱤᱱᱟᱹᱜ ᱩᱥᱟᱹᱨᱟ ᱯᱮ ᱡᱚᱢ ᱠᱮᱫᱟ?
ᱦᱮᱸ ᱢᱟᱱᱮ ᱥᱮᱛᱟᱜ ᱨᱮ ᱠᱟᱹᱢᱤ ᱠᱚ ᱠᱚ ᱪᱟᱞᱟᱜᱼᱟ ᱥᱮ, ᱟᱫᱚ ᱚᱱᱟᱛᱮ ᱟᱞᱮ ᱫᱚ ᱞᱟᱦᱟ ᱧᱚᱜ ᱜᱮᱞᱮ ᱤᱥᱤᱱᱟ ᱟᱫᱚ ᱚᱱᱟᱛᱮ ᱞᱟᱦᱟᱨ ᱨᱮ
ᱚᱻ ᱟᱯᱮ ᱫᱚ ᱚᱱᱛᱮ ᱚᱠᱟᱥᱮᱫ ᱠᱟᱹᱢᱤ ᱯᱮ ᱪᱟᱞᱟᱜ ᱠᱟᱱᱟ ᱴᱤᱡ ᱪᱟᱞᱟᱜ ᱵᱟᱲᱟᱭ ᱵᱟᱲᱟᱭ ᱜᱮᱭᱟ ᱯᱮ ᱟᱯᱮ ᱫᱚ?
ᱟᱞᱮ ᱱᱚᱱᱛᱮ ᱪᱟ ᱵᱟᱜᱟᱱ ᱢᱮᱱᱟᱜ ᱟᱥᱮ ᱟᱫᱚ ᱪᱟ ᱵᱟᱜᱟᱱ ᱨᱮ ᱠᱟᱹᱢᱤ ᱠᱚ ᱪᱟᱞᱟᱜᱼᱟ ᱥᱮᱛᱟᱜ ᱨᱮᱜᱤ ᱾
ᱪᱟ ᱵᱟᱜᱟᱱ ᱟᱢ ᱫᱚ ᱚᱠᱟ ᱚᱠᱟ ᱥᱟᱭᱤᱰ ᱠᱚᱢ ᱢᱮᱱᱫᱟ ᱛᱟᱦᱞᱮ ᱟᱢ? ᱪᱟ ᱵᱟᱜᱟᱱ ᱵᱚᱞᱛᱮ ᱦᱟᱱᱛᱮ, ᱚ ᱟᱪᱪᱷᱟ ᱟᱪᱪᱷᱟ ᱾
ᱦᱮᱸ ᱾
ᱛᱟᱞᱦᱮ ᱚᱠᱟ ᱥᱮ ᱵᱟᱝ ᱚᱲᱟᱜ ᱚᱠᱟ ᱴᱟᱜ ᱵᱚᱞᱚᱠ ᱵᱟᱝ?
ᱟᱯᱮ ᱫᱚ ᱚᱠᱟ ᱠᱷᱚᱡ ᱯᱮ ᱢᱮᱱ ᱫᱟ?
ᱟᱞᱮ ᱦᱚᱸ ᱱᱚᱛᱮ ᱜᱤ ᱥᱩᱨ ᱜᱤ ᱾
ᱥᱩᱨ ᱜᱮ ᱟᱯᱮ ᱫᱚ ᱚᱠᱟ ᱠᱷᱚᱡ ᱛᱚᱵᱮ ᱚᱠᱟ ᱴᱟᱜ ᱵᱞᱚᱠ?
ᱮᱸ ᱟᱞᱮ ᱫᱚ ᱱᱚᱛᱮ ᱨᱟᱭᱜᱚᱸᱡ ᱾
ᱚ ᱟᱞᱮ ᱫᱚ ᱪᱚᱯᱲᱟ ᱠᱷᱚᱡ ᱾
ᱪᱚᱯᱲᱟ ᱜᱮ ᱦᱮᱸ ᱪᱚᱯᱲᱟ ᱨᱮ ᱢᱟ ᱪᱟ ᱯᱟᱹᱛᱤ ᱫᱚᱜᱟᱱ ᱢᱟ ᱢᱮᱱᱟᱜ ᱾
ᱦᱮᱸ ᱦᱮᱸ ᱦᱮᱸ ᱾
ᱦᱩᱸ ᱴᱷᱤᱠ ᱴᱷᱤᱠ ᱾ ᱛᱟᱦᱞᱮ ᱠᱟᱹᱢᱤ ᱠᱚᱠᱚ ᱪᱟᱞᱟᱣ ᱵᱟᱲᱟᱭᱱᱟ ᱦᱟᱝ ᱚᱲᱟᱜ ᱦᱚᱲ?
ᱦᱮᱸ ᱚᱲᱟᱜ ᱨᱮᱱ ᱦᱚᱲ ᱠᱚᱠᱚ ᱥᱮᱱ ᱵᱟᱲᱟᱭᱱᱟ ᱾
ᱟᱨ ᱛᱟᱞᱦᱮ ᱱᱤᱭᱟᱹ ᱠᱟᱨᱤᱭᱟᱨ ᱨᱮ ᱛᱤᱥ ᱠᱷᱚᱱᱟᱜ ᱠᱟᱹᱢᱤ ᱨᱮ ᱵᱚᱞᱚ ᱦᱩᱭ ᱠᱟᱱᱟ? ᱛᱤᱱᱟᱹᱜ ᱫᱤᱱ ᱦᱩᱭᱱᱟ?
ᱚ ᱛᱤᱱᱟᱹᱜ ᱫᱤᱱ ᱡᱟᱹᱥᱛᱤ ᱫᱤᱱ ᱫᱚ ᱵᱟᱝ ᱦᱩᱭᱩᱜ ᱠᱟᱱᱟ, ᱦᱟᱱᱮ ᱥᱚᱯᱛᱟ ᱥᱚᱯ ᱚᱠᱟ ᱠᱷᱚᱡ ᱫᱚ ᱰᱷᱤᱨᱚᱜᱼᱟ ᱚᱝᱠᱟ ᱜᱮ ᱦᱩᱭᱩᱜ ᱠᱟᱱᱟ᱾
ᱟᱪᱪᱷᱟ ᱠᱚᱞ ᱛᱤᱱᱟᱹᱜ-ᱜᱟᱱ ᱯᱩᱨᱟᱹᱣ ᱠᱟᱱᱟ?
ᱠᱚᱞ ᱛᱤᱦᱮᱧ ᱜᱮ ᱱᱟᱦᱟᱜ ᱪᱟᱵᱟ ᱨᱮᱱᱟᱜ ᱞᱮ ᱤᱭᱟᱹ ᱠᱩᱨᱩᱢᱩᱴᱩᱭᱫᱟ ᱾ ᱪᱟᱵᱟ ᱫᱚ ᱦᱟᱸᱜ ᱪᱟᱵᱟᱜᱼᱟ ᱛᱤᱦᱤᱧ ᱜᱮ ᱯᱟᱥᱮᱡ ᱯᱟᱸᱥᱴᱤ ᱜᱟᱱ ᱟᱨ ᱢᱮᱱᱟᱜᱼᱟ ᱾
ᱦᱚᱸ ᱤᱧᱟᱜ ᱢᱟ ᱟᱰᱤ ᱰᱷᱮᱨ ᱢᱮᱱᱟᱜᱼᱟ, ᱱᱤᱛ ᱦᱚᱸ ᱤᱧ ᱢᱟ ᱵᱟᱹᱧ
ᱚ ᱛᱤᱥᱮᱢ ᱡᱚᱭᱮᱱ ᱠᱟᱱᱟ?
ᱡᱚᱭᱮᱱ ᱫᱚ ᱦᱟᱯᱮ ᱵᱟᱭᱤᱥ ᱥᱟᱹᱨᱤᱠᱷ ᱡᱟᱱᱤᱡ
ᱚᱻ ᱦᱮᱸ ᱛᱚᱵᱮ ᱛᱤᱦᱤᱧ ᱜᱮ ᱢᱟ ᱤᱭᱟᱹ ᱠᱚᱨᱟᱣ ᱮᱱ ᱡᱚᱛᱚ ᱠᱚᱞ ᱨᱤᱥᱤᱵᱷ ᱠᱚ ᱤᱭᱟᱹ ᱪᱟᱵᱟᱭ ᱦᱳᱭᱳᱜᱼᱟ, ᱨᱮᱠᱚᱨᱰᱤᱝ ᱠᱚ᱾
ᱚᱱᱟ ᱜᱮᱪᱚ ᱜᱟᱱᱚᱜ ᱛᱤᱧᱟ ᱥᱮ ᱵᱟᱝ ᱠᱚᱢ ᱞᱤᱰᱳᱜ ᱠᱚᱢᱯᱤᱞᱤᱴᱚᱜ ᱛᱤᱧᱟ ᱥᱮ ᱵᱟᱝ ᱦᱟᱸᱜ ᱟᱰᱤ ᱢᱩᱥᱠᱤᱞ
ᱛᱤᱦᱤᱧ ᱫᱚ ᱱᱟᱦᱟᱜ ᱮᱠᱫᱚᱢ ᱫᱩᱲᱩᱵ ᱠᱟᱛᱮᱜ ᱤᱱᱟᱹ ᱜᱮ ᱠᱟᱹᱢᱤ ᱵᱮᱱ ᱛᱚᱵᱮ ᱫᱚ ᱦᱩᱭ ᱫᱟᱲᱮᱭᱟᱜᱼᱟ ᱡᱮ ᱠᱚᱢᱯᱞᱤᱴᱚᱜᱼᱟ᱾
ᱦᱮᱸ ᱦᱮᱸ, ᱢᱟᱱᱮ ᱫᱩᱲᱩᱵ ᱦᱟᱲ ᱠᱚ ᱧᱟᱢ ᱞᱮᱱᱠᱷᱟᱱᱡ ᱢᱟ ᱴᱷᱤᱠᱜᱤ᱾ ᱚᱠᱚᱭ ᱫᱚ ᱚᱠᱚᱭ ᱫᱚ ᱠᱚᱞ ᱠᱩ ᱵᱟᱠᱩ ᱥᱟᱵᱫᱟ᱾
ᱦᱚᱸᱜ-ᱱᱚᱝᱠᱟ ᱢᱮᱱᱟᱜ ᱠᱚᱣᱟ ᱚᱠᱚᱭ ᱚᱠᱚᱣᱟᱜ ᱟᱠᱩᱣᱟᱜ ᱯᱷᱳᱱ ᱥᱟᱵ ᱢᱮ ᱟᱨ ᱩᱱᱠᱩ ᱫᱚ ᱠᱚᱞ ᱵᱟᱠᱚ ᱥᱟᱵᱟ?
ᱦᱮᱸ ᱚᱝᱠᱟᱭᱮᱫ ᱛᱟᱦᱮᱜ ᱟᱠᱩ ᱟᱠᱚᱣᱟᱜ ᱠᱚ ᱧᱮᱞ ᱫᱟ ᱥᱮ ᱟᱠᱩᱣᱟᱜ ᱴᱟᱠᱥ ᱾ ᱠᱚᱢᱯᱞᱤᱴ ᱞᱮᱱ ᱠᱷᱟᱡ ᱜᱮ ᱦᱩᱭᱱᱟ ᱾
ᱦᱮᱸ, ᱟᱠᱚᱣᱟᱜ ᱟᱫᱚ ᱱᱮ ᱦᱚᱲᱟᱜ ᱟᱫᱚ ᱨᱤᱥᱤᱯ ᱛᱤᱜᱤ ᱡᱟᱹᱥᱛᱤ ᱠᱚᱞ ᱪᱟᱞᱟᱜ ᱠᱟᱱᱟ᱾ ᱟᱫᱚ ᱦᱟᱱᱮ ᱠᱚᱞ ᱨᱮ ᱫᱚ ᱦᱟᱸᱜ ᱦᱟᱱᱰᱮ ᱠᱚᱢᱯᱞᱤᱴ ᱵᱟᱭ ᱩᱫᱩᱜ ᱫᱟ ᱴᱟᱠᱥ,
ᱚᱻ ᱤᱧᱟᱹᱜ ᱱᱚᱣᱟ ᱠᱟᱴᱟᱣ ᱠᱟᱛᱮᱫ ᱱᱟᱦᱟᱜ ᱟᱨᱦᱚᱸᱢ ᱯᱷᱳᱱ ᱠᱮᱜ ᱜᱮ ᱛᱚᱵᱮ᱾
ᱦᱮᱸ ᱦᱮᱸ ᱥᱚᱵ ᱫᱤᱱ ᱾
ᱱᱚᱝᱠᱟ ᱫᱚ ᱴᱷᱤᱠ ᱜᱮᱭᱟ ᱟᱢ ᱢᱤᱫᱴᱮᱡ ᱯᱷᱳᱱ ᱢᱤᱫ ᱯᱷᱳᱱᱟᱢ ᱢᱤᱫᱴᱤᱡ ᱢᱤᱫᱴᱤᱡ ᱠᱟᱛᱮ ᱜᱮ ᱡᱚᱛᱚ ᱦᱚᱲᱟᱜ ᱠᱚᱨᱟᱣ ᱞᱮᱠᱷᱟᱱ ᱛᱟᱞᱦᱮ ᱠᱚᱢᱯᱞᱤᱴᱚᱜ ᱜᱮᱭᱟ ᱾
ᱦᱮᱸ ᱦᱮᱸ, ᱠᱷᱟᱡ ᱫᱚ ᱪᱮᱫᱟᱜ ᱡᱮ ᱵᱟᱱᱟᱨ ᱜᱤ ᱵᱟᱱᱟᱨ ᱜᱤ ᱞᱟᱜᱟᱜ-ᱟ ᱥᱮ? ᱤᱭᱟᱹ ᱠᱚᱞ ᱨᱤᱥᱤᱵᱷ ᱦᱚᱸ ᱞᱟᱜᱟᱜᱼᱟ ᱟᱨ ᱠᱚᱞ ᱦᱚᱸ ᱞᱟᱜᱟᱜᱼᱟ ᱵᱟᱱᱟᱨ ᱛᱮ ᱜᱮ ᱦᱩᱭᱩᱜᱼᱟ ᱠᱚᱨᱟᱣ ᱦᱩᱭᱩᱜᱼᱟ ᱾
ᱦᱮᱸ ᱦᱮᱸ ᱱᱤᱭᱟᱹ ᱨᱮ ᱜᱮ ᱯᱩᱭᱞᱩ ᱫᱷᱟᱣ ᱮ ᱠᱟᱹᱢᱤᱭᱟ ᱥᱮᱢ ᱠᱟᱹᱢᱤ ᱵᱟᱲᱟᱣ ᱟᱠᱟᱫᱟ?
ᱦᱩᱸ ᱤᱭᱟᱹ ᱟᱨ ᱟᱯᱮ ᱚᱱᱛᱮ ᱫᱚ ᱤᱭᱟᱹ ᱵᱟᱯᱮ ᱪᱟᱥ ᱜᱮᱭᱟ ᱪᱟᱥ ᱪᱟ ᱠᱚ ᱫᱚ?
ᱵᱟᱝ ᱵᱟᱝ ᱚᱛᱮ ᱫᱚ ᱾
ᱠᱷᱟᱹᱞᱤ ᱦᱩᱲᱩ ᱠᱩ ᱜᱤ ᱦᱟᱝ ᱦᱩᱲᱩ ᱠᱩ ᱟᱨ ᱤᱭᱟᱹ
ᱦᱮᱸ ᱦᱩᱲᱩ ᱟᱞᱮ ᱱᱚᱛᱮ ᱫᱚ ᱦᱩᱲᱩ ᱡᱚᱱᱰᱨᱟ᱾
ᱢᱟᱱᱮ ᱪᱮᱫ ᱠᱚ ᱢᱮᱛᱟᱜ᱾ ᱟᱞᱮ ᱱᱚᱱᱛᱮ ᱯᱮ ᱦᱮᱡ ᱵᱟᱲᱟᱣᱟ ᱚᱱᱛᱮ ᱤᱭᱟᱹ ᱪᱚᱯᱨᱟ ᱥᱮᱫ?
ᱦᱮᱸ ᱪᱟᱞᱟᱣ ᱵᱟᱠᱷᱟᱡ ᱾
ᱦᱩᱸ, ᱨᱟᱭᱜᱚᱡᱽ ᱨᱮᱢᱟ ᱟᱞᱮ ᱦᱚᱸ ᱪᱟᱞᱟᱜ ᱟᱥ ᱥᱚᱵᱽ ᱥᱚᱢᱚᱭ ᱜᱮ ᱪᱟᱞᱟᱜ ᱞᱟᱜᱟᱜ ᱪᱮᱫᱟᱜ ᱡᱮ ᱚᱸᱰᱮᱜᱤ ᱟᱭᱢᱟ ᱠᱤᱪᱷᱩ ᱚᱯᱷᱤᱥ ᱠᱚ ᱢᱮᱱᱟᱜ ᱟᱥᱮ ᱵᱟᱝ?
ᱦᱮᱸ ᱦᱮᱸ,
ᱠᱷᱟᱡ ᱫᱚ ᱚᱱᱟ ᱤᱭᱟᱹᱛᱮ ᱪᱟᱞᱟᱜ ᱦᱩᱭᱩᱜ ᱜᱮᱭᱟ ᱚᱱᱛᱮ ᱦᱚᱸ ᱥᱚᱵᱽ ᱥᱚᱢᱚᱭ ᱥᱚᱵᱽ ᱥᱚᱢᱚᱭ ᱫᱚ ᱵᱟᱝ ᱾ ᱦᱮᱸ ᱦᱮᱸ ᱟᱭᱢᱟ ᱫᱷᱟᱣ ᱮᱧ ᱥᱮᱱ ᱵᱟᱲᱟ
ᱚᱻ ᱟᱪᱪᱷᱟ ᱟᱪᱪᱷᱟ,
ᱥᱚᱝᱜᱮ ᱠᱚᱦᱚᱸ ᱢᱮᱱᱟᱜ ᱠᱚᱣᱟ ᱥᱮ ᱟᱫᱚ ᱚᱱᱟ ᱤᱭᱟᱹᱛᱮ ᱠᱟᱹᱴᱤᱡ ᱫᱟᱬᱟ ᱵᱟᱲᱟᱟᱭ ᱪᱟᱞᱟᱜ ᱦᱩᱭᱩᱜ ᱜᱮᱭᱟ,
ᱟᱞᱮ ᱱᱤᱭᱟᱹ ᱠᱚᱨᱮ,
ᱦᱮᱸ
ᱚᱠᱟᱨᱮ ᱢᱮᱱᱟᱜ ᱠᱚᱣᱟ?
ᱚᱸᱰᱮᱜᱤ ᱨᱮᱜᱮ ᱩᱱᱠᱩ ᱦᱚᱥᱴᱮᱞ ᱨᱮᱜᱮᱠᱚ ᱛᱟᱦᱮᱱᱟ ᱠᱚᱞᱮᱡᱚᱜᱼᱟ ᱠᱚ,
ᱥᱮᱱᱴᱟᱨᱮᱞ ᱦᱥᱴᱮᱞ᱾ ᱟᱪᱷᱟ ᱟᱪᱷᱟ ᱚᱱᱟ ᱠᱩᱲᱤ ᱜᱤᱫᱽᱨᱣᱟ ᱥᱮᱱᱴᱟᱨᱮᱞ ᱥᱮ ᱠᱚᱲᱟ ᱜᱤᱫᱽᱤᱣᱟ?
ᱠᱚᱲᱟ ᱜᱤᱫᱽᱨᱟᱹ ᱟᱨᱦᱚᱸ ᱢᱮᱱᱟᱜ ᱠᱚᱣᱟ ᱠᱩᱲᱤ ᱜᱤᱫᱽᱨᱟᱹ ᱟᱨᱦᱚᱸ,
ᱠᱚᱲᱟ ᱜᱤᱫᱽᱨᱟ ᱟᱜ ᱨᱮ,
ᱦᱮᱸ᱾
ᱠᱩᱲᱤ ᱜᱤᱫᱽᱨᱟᱹ ᱢᱟ ᱟᱞᱮ ᱱᱚᱰᱮ ᱢᱟ ᱱᱟᱣᱟ ᱜᱮ ᱦᱩᱭ ᱠᱟᱱᱟ ᱠᱩᱲᱤ ᱜᱤᱫᱽᱨᱟᱹ ,
ᱠᱷᱟᱱ ᱫᱚ ᱦᱮᱸ ᱱᱟᱣᱟ ᱜᱮ ᱦᱩᱭᱠ ᱚᱸᱰᱮᱜᱮ ᱯᱨᱚᱛᱷᱚᱢ ᱠᱷᱚᱡ ᱫᱚ ᱯᱨᱚᱛᱷᱚᱢ, ᱯᱨᱚᱛᱷᱚᱢ ᱠᱷᱚᱡ ᱜᱮᱤ ᱢᱮᱱᱟᱜ ᱠᱚᱣᱟ ᱩᱱᱠᱩ ᱚᱸᱰᱮ ᱟᱹᱰᱤ ᱢᱚᱸᱡᱽ ᱵᱚᱞᱮ ᱠᱚ ᱢᱮᱱᱟᱜ ᱠᱚᱣᱟ ᱦᱮᱸ,
ᱦ ᱠᱩᱲᱤ ᱜᱤᱫᱽᱨᱟ ᱢᱟ ᱦᱟᱱᱮ ᱤᱭᱟᱹ ᱥᱮ ᱨᱮ ᱡᱩᱛ ᱠᱟᱜ ᱦᱚᱥᱯᱤᱴᱟᱞ ᱥᱮ ᱨᱮ,
ᱦᱮᱸ᱾ ᱚᱱᱟ ᱵᱟᱹᱧ ᱧᱮᱞ ᱟᱠᱟᱫᱟ ᱚᱱᱟᱫᱚ ᱠᱷᱟᱞᱤ ᱠᱚᱲᱟ ᱦᱚᱲᱟᱜ ᱥᱮᱱᱴᱨᱟᱞ ᱦᱚᱳᱥᱴᱮᱞ ᱢᱮᱱᱟᱜᱼᱟ ᱚᱱᱟᱧ ᱧᱮᱞ ᱟᱠᱟᱫᱟ᱾ ᱵᱟᱨᱦᱮ ᱠᱷᱡ ᱜᱮᱤ ᱵᱷᱤᱛᱨᱤ ᱢᱟ ᱵᱩᱠ ᱥᱮᱱ ᱪᱚᱹᱟ ᱮᱞᱟᱣ ᱵᱚᱱᱩ ᱥᱮ᱾ ᱟᱨ ᱱᱤᱛᱚᱜ ᱫᱚ ᱪᱮᱫ ᱠᱚ ᱪᱮᱠᱟᱯ ᱦᱮᱸ ᱡᱚᱢ ᱥᱟᱹᱛ ᱠᱮᱫ ᱞᱮ, ᱩᱛᱩ ᱩᱛᱩ ᱫᱚ ᱢᱤᱫ ᱤᱭᱟᱹ᱾ ᱨᱩ ᱚᱱᱮ ᱫᱟ ᱥᱨᱩ ᱛᱟᱦᱮᱱ ᱜᱮ ᱡᱮ ᱚᱱᱠᱟᱱᱟᱜ᱾
ᱛᱟᱦᱚᱞᱮ ᱠᱟᱹᱢᱤ ᱠᱚ ᱪᱟᱞᱟᱣ ᱵᱟᱲᱟᱭᱱᱟ ᱦᱟᱝ᱾
ᱦᱮᱸ ᱢᱟᱱᱮ ᱯᱟᱛᱤ ᱥᱮᱫ ᱠᱚ ᱪᱟᱞᱟᱜ ᱠᱟᱱᱟ ᱥᱮ ᱠᱚᱢᱯᱟᱱᱤ ᱵᱟᱜᱟᱱ ᱨᱮ ᱟᱫᱚ ᱚᱱᱟᱛᱮ ᱩᱱᱠᱩ ᱫᱚ ᱥᱮᱛᱟᱜ ᱨᱮᱜᱮ ᱠᱚ ᱪᱟᱞᱟᱜᱼᱟ᱾ ᱵᱟᱨᱚ ᱵᱟᱡᱮ ᱠᱚ ᱪᱷᱩᱴᱤᱜᱼᱟ ᱦᱮᱸ ᱟᱴᱷᱟᱨ ᱫᱤᱱ ᱠᱷᱟᱹᱞᱤ ᱪᱷᱩ ᱪᱷᱩᱴᱤ ᱛᱟᱦᱮᱱᱟ᱾ ᱥᱟᱛᱴᱟ ᱨᱮᱜᱮ ᱠᱚ ᱮᱢᱟ ᱟᱠᱚᱣᱟ᱾ ᱦᱟᱡᱽᱨᱟ ᱫᱚ ᱫᱩᱥᱚ ᱪᱚᱞᱤᱥ ᱴᱟᱠᱟ᱾
ᱵᱟᱨ ᱜᱷᱚᱱᱴᱟ ᱠᱟᱹᱢᱤ ᱦᱩᱭᱩᱜᱼᱟ?
ᱟᱴ ᱜᱷᱚᱱᱴᱟ ᱫᱚ ᱵᱟᱝ ᱥᱮᱛᱟᱜ ᱥᱟᱛ ᱵᱟᱡᱮ ᱠᱚ ᱪᱟᱞᱟᱜᱼᱟ ᱟᱨ ᱵᱟᱨᱚ ᱵᱟᱡᱮ ᱠᱚ ᱦᱤᱡᱩᱜᱼᱟ᱾
ᱫᱩᱥᱚ ᱪᱩᱞᱤᱥ ᱵᱟᱝ᱾
ᱦᱮᱸ᱾
ᱡᱚᱢ ᱧᱩ ᱵᱟᱠᱚᱢ
ᱡᱚᱢ ᱧᱩ ᱫᱚ ᱵᱟᱠᱚ ᱮᱢᱚᱜᱼᱟ ᱚᱠᱚᱭ ᱫᱚ ᱚᱲᱟᱜ ᱠᱷᱚᱱᱚᱡ ᱠᱚ ᱤᱫᱤᱭᱟ ᱟᱨ ᱵᱟᱝᱠᱷᱟᱱ ᱥᱮᱛᱟᱜ ᱨᱮᱠᱚ ᱡᱚᱢ ᱫᱟ ᱦᱟᱝ᱾ ᱥᱮᱛᱟᱜ ᱨᱮ ᱡᱚᱢ ᱠᱟᱛᱮᱜ ᱠᱚ ᱪᱟᱞᱟᱜᱼᱟ ᱟᱨ ᱮᱠᱫᱚᱢ ᱤᱭᱟᱹ ᱚᱲᱟᱜ ᱠᱚ ᱦᱤᱡᱩᱜᱼᱟ ᱦᱜ ᱵᱟᱨᱚ ᱵᱟᱡᱮ ᱛᱟᱯᱚᱨᱮ ᱠᱚ ᱡᱚᱢᱟ᱾ ᱛᱟᱨᱯᱚᱨᱮ ᱟᱨᱦᱚᱸ ᱮᱴᱟᱜ ᱠᱟᱹᱢᱤ ᱠᱚ ᱪᱟᱞᱟᱜᱼᱟ ᱦᱮᱸ,
ᱚᱦᱚᱸ ᱮᱴᱟᱜ ᱮᱴᱟᱜ ᱮᱴᱟᱜ ᱵᱟᱜᱟᱱ ᱨᱮ?
ᱦᱮᱸ ᱮᱴᱟᱜ ᱵᱟᱜᱟᱱ ᱨᱮ ᱦᱚᱳᱭᱛᱳ ᱚᱠᱚᱭ ᱫᱚ ᱟᱠᱚᱣᱟᱜ ᱵᱟᱜᱟᱱ ᱢᱮᱱᱟᱜᱼᱟ ᱚᱱᱟ ᱨᱮᱠᱚ ᱠᱟᱹᱢᱤᱭᱟ ᱟᱨ ᱵᱟᱝᱠᱷᱟᱱ ᱮᱴᱟᱜ ᱵᱟᱜᱟᱱ ᱨᱮ᱾ ᱟᱭᱢᱟ ᱠᱟᱹᱢᱤ ᱛᱟᱦᱮᱱ ᱠᱟᱱᱟ ᱥᱮ ᱪᱟ ᱵᱟᱜᱟᱱ ᱨᱮᱫᱚ᱾
ᱟᱪᱷᱟ ᱟᱪᱷᱟ᱾
ᱦᱩ᱾
ᱦᱩᱸ᱾ ᱚᱱᱟ ᱨᱮᱢᱟ ᱯᱟᱨᱢᱟᱱᱮᱱᱴ ᱥᱴᱟᱯ ᱞᱮᱠᱟ ᱠᱚ ᱛᱟᱦᱮᱱᱟ ᱦᱮᱸ?
ᱦᱮᱸ ᱯᱟᱨᱢᱟᱱᱮᱱᱴ ᱚᱠᱚᱭ ᱠᱚᱫᱚ ᱯᱟᱨᱢᱟᱱᱮᱱᱴ ᱢᱮᱱᱟᱜ ᱠᱚᱣᱟ ᱟᱨᱦᱚᱸ ᱚᱠᱚᱭ ᱠᱚᱫᱚ ᱱᱟᱶᱟ ᱱᱟᱶᱟᱠᱩ ᱵᱟᱯᱞᱟ ᱟᱹᱜᱩ ᱟᱠᱟᱫ ᱠᱚᱣᱟ ᱵᱟᱹᱦᱩ ᱠᱩᱲᱤ ᱠᱚ ᱛᱚ ᱩᱱᱠᱩ ᱫᱚ ᱟᱹᱣᱨᱤ ᱦᱩᱭᱩᱜᱟᱹᱜᱼᱟ ᱱᱟᱣᱟᱭ ᱠᱚ ᱡᱚᱭᱮᱱ ᱵᱟᱲᱟᱟᱣ ᱠᱟᱱᱟ ᱛᱚ ᱚᱱᱟ ᱤᱭᱟᱹᱛᱮ ᱛᱚ ᱩᱱᱠᱩ ᱦᱚᱸ ᱦᱟᱜ ᱡᱚᱠᱷᱚᱱ ᱟᱹᱰᱤ ᱫᱤᱱ ᱧᱚᱜ ᱠᱚ ᱠᱟᱹᱢᱤᱭᱟ ᱛᱟᱨᱯᱚᱨᱮ ᱠᱚ ᱯᱟᱨᱢᱟᱱᱮᱱᱴᱚᱜᱼᱟ᱾
ᱚ
ᱦᱮᱸ ᱦᱮᱸ ᱦᱮᱸ ᱡᱚᱛᱚᱚᱲ ᱡᱚᱛᱚ ᱦᱚᱲ ᱫᱚ ᱟᱞᱮᱢᱟ ᱡᱟᱹᱥᱛᱤ ᱦᱚᱲ ᱵᱟᱹᱱᱩᱜ ᱟ ᱞᱮ ᱚᱲᱟᱜ ᱨᱮ ᱯᱩᱱ ᱦᱚᱲ ᱜᱮᱭᱟᱞᱮ ᱜᱚᱜᱚ ᱦᱚᱲ ᱫᱚ ᱵᱟᱠᱤᱱ ᱪᱟᱞᱟᱜ ᱠᱟᱹᱢᱤ ᱟᱨ ᱟᱹᱞᱤᱧ ᱫᱚ ᱚᱲᱟᱜ ᱨᱮ᱾ ᱤᱧ ᱟᱨ ᱤᱧ ᱵᱚᱭᱦᱟ ᱢᱮᱱᱟᱜ ᱞᱤᱧᱟᱹ᱾
ᱚ ᱟᱪᱪᱷᱟ ᱟᱪᱪᱷᱟ᱾
ᱦᱮᱸ ᱟᱨ ᱟᱯᱚᱨ ᱨᱮᱱ ᱜᱚᱜᱚ ᱵᱟᱵᱟ ᱠᱚᱫᱚ ᱪᱮᱫ ᱠᱚ ᱠᱟᱹᱢᱤ ᱵᱟᱲᱟᱭ ᱜᱮᱭᱟ?
ᱵᱚᱱᱩᱜ ᱠᱚᱣᱟ ᱾
ᱵᱟᱹᱱᱩᱜ ᱠᱤᱱᱟ? ᱚ ᱟᱹᱰᱤ ᱫᱩᱠ ᱨᱮᱱᱟᱜ ᱠᱟᱛᱷᱟ᱾
ᱚ ᱱᱤᱛᱚᱜ ᱫᱚ ᱛᱚᱵᱮ ᱦᱩᱲᱩ ᱠᱚᱯᱮ ᱨᱚᱦᱚᱭ ᱮᱫᱟ ᱦᱟᱝ?
ᱦᱩᱲᱩ ᱨᱚᱦᱚᱭ ᱫᱚᱞᱮ ᱪᱟᱯᱟᱣ ᱟᱠᱟᱫᱟ᱾
ᱪᱟᱵᱟᱭᱮᱱᱟ? ᱛᱚᱵᱮ ᱪᱮᱫ ᱯᱮ ᱪᱮᱠᱟ ᱵᱟᱲᱟᱭ ᱜᱮᱭᱟ ᱦᱩᱲᱩ ᱨᱚᱦᱚᱭ ᱪᱟᱵᱟᱭᱮᱱ ᱠᱷᱟᱡ ᱫᱚ?
ᱱᱤᱛᱚᱜ ᱫᱚ ᱠᱟᱹᱢᱤ ᱫᱚ ᱪᱮᱫᱠᱷᱚᱢ ᱫᱚ ᱵᱟᱹᱱᱩᱜᱼᱟ ᱠᱟᱹᱢᱤ ᱫᱚ ᱚᱱᱟ ᱦᱩᱲᱩ ᱠᱚᱜᱮ ᱚᱱᱮ ᱥᱟᱦᱟᱨ ᱫᱚ ᱮᱨ ᱜᱮᱭᱟ ᱚᱱᱟ ᱥᱟᱦᱟᱨ ᱞᱮ ᱮᱨᱟ ᱟᱫᱚ ᱵᱟᱭ ᱫᱟᱜ ᱮᱫᱟ ᱥᱮ ᱵᱟᱞᱮ ᱮᱨ ᱫᱟᱲᱮᱭᱟᱜᱼᱟ᱾
ᱚ ᱟᱨ ᱤᱭᱟᱹ ᱪᱮᱫ ᱠᱚ ᱢᱮᱛᱟᱜ ᱠᱟᱱ?
ᱵᱟᱝᱠᱟᱱᱡ ᱫᱚ ᱚᱱᱮ ᱢᱮᱥᱤᱱ ᱛᱮᱞᱮ ᱫᱟᱜ ᱟᱜᱼᱟ ᱛᱟᱨᱯᱚᱨᱮ ᱯᱟᱲᱦᱟᱹᱣ ᱠᱚᱫᱚ ᱵᱟᱹᱜᱤ ᱦᱩᱭ ᱠᱟᱱᱟ᱾
ᱵᱷᱟᱹᱜᱤ? ᱛᱤᱱᱟᱹᱜ ᱜᱟᱱ ᱯᱮ ᱯᱟᱲᱦᱟᱹᱣ ᱟᱠᱟᱱᱟ ᱛᱟᱦᱚᱞᱮ?
ᱜᱨᱮᱡᱩ ᱜᱨᱮᱡᱩᱭᱮᱥᱚᱱ᱾
ᱮᱸ ᱟᱹᱰᱤ ᱱᱟᱯᱟᱭ ᱨᱟᱭᱜᱚᱸᱡᱽ ᱤᱭᱩᱱᱤᱵᱷᱟᱨᱥᱤᱴᱤ ᱠᱷᱚᱱ ᱥᱮ ᱪᱮᱫ?
ᱵᱟᱝ᱾
ᱟᱨ
ᱟᱨ ᱡᱟᱦᱟᱱᱟᱜ ᱞᱟᱹᱭ ᱯᱮ?
ᱦᱮᱸ ᱚᱱᱟᱜᱮ ᱵᱚᱞᱮ᱾ ᱟᱯᱮ ᱢᱟ ᱛᱟᱦᱚᱞᱮ ᱢᱟ ᱟᱹᱰᱤ ᱡᱷᱟᱹᱞ ᱢᱩᱪᱟᱹᱫ ᱢᱩᱪᱟᱹᱫ ᱥᱤᱢᱟᱱᱟ᱾
ᱦᱮᱸ ᱢᱩᱪᱟᱹᱫ ᱥᱤᱢᱟᱱᱟ ᱵᱟᱝ ᱢᱩᱪᱟᱹᱫ ᱫᱚ ᱩᱱᱟᱹᱜ ᱢᱩᱪᱟᱹᱫ ᱨᱮᱦᱚᱸ ᱵᱟᱝ? ᱦᱮᱸ ᱦᱮᱸ ᱢᱩᱚᱪᱟᱹᱫ ᱥᱤᱢᱟᱟᱱᱟ ᱜᱮ ᱦᱩᱭᱮᱱᱟ ᱦᱮᱸ ᱵᱚᱰᱟᱨ ᱯᱷᱮᱰ ᱨᱮ ᱢᱮᱱᱟᱜ ᱞᱮᱭᱟ ᱥᱮ᱾
ᱦᱮᱸ ᱱᱚᱣᱟ ᱵᱟᱝᱠᱟᱫᱥ ᱵᱚᱨᱰᱟᱨ ᱯᱷᱮᱰ ᱨᱮ ᱢᱮᱱᱟᱜ ᱞᱮᱭᱟ ᱟᱞᱮ ᱫᱚ᱾
ᱚ ᱵᱟᱝᱞᱟᱫᱮᱥ ᱰᱟᱨᱰᱟᱨ ᱯᱷᱮᱰ?
ᱦᱮ ᱡᱟᱞᱟᱜ ᱨᱮ᱾
ᱚᱦᱚ ᱾ ᱛᱟᱨ ᱠᱟᱴᱟ ᱫᱚ ᱦᱩᱭ ᱠᱟᱱ ᱜᱮᱭᱟ ᱵᱟᱝᱞᱟᱫᱮᱥ ᱨᱮᱭᱟᱜ ᱛᱟᱦᱚᱞᱮ
ᱦᱮᱸ ᱛᱟᱨᱠᱟᱴᱟ ᱫᱚ ᱢᱮᱱᱟᱜ ᱜᱮᱭᱟ ᱚᱱᱟ ᱛᱟᱨᱠᱟᱴᱟ ᱦᱟᱱᱟᱥᱟ ᱵᱟᱝᱞᱟᱫᱮᱥ ᱱᱚᱣᱟᱥᱟ ᱟᱵᱚ ᱤᱱᱰᱤᱭᱟ᱾ ᱟᱫᱚ ᱟᱞᱮ ᱟᱹᱛᱩ ᱠᱷᱚᱱ ᱫᱚ ᱮᱠᱫᱚᱢ ᱧᱮᱞ ᱧᱟᱢᱚᱜᱼᱟ ᱵᱟᱝᱞᱟᱫᱮᱥ ᱫᱚ᱾
ᱦᱩ ᱸ ᱦᱩᱸ ᱴᱷᱤᱠ ᱴᱷᱤᱠ ᱾
ᱦᱟᱱᱟ ᱥᱟ ᱫᱚ ᱵᱟᱠᱚ ᱯᱟᱨᱚᱢ ᱵᱟᱯᱮ ᱯᱟᱨᱚᱢ ᱵᱟᱲᱟ ᱟᱠᱟᱱᱟ?
ᱯᱟᱨᱚᱢ ᱫᱚ ᱯᱟᱨᱚᱢᱜᱤ ᱢᱤᱫᱴᱮᱱ ᱵᱚᱰᱟᱨ ᱠᱟᱨᱰ ᱛᱟᱦᱮᱱᱟ ᱚᱱᱟ ᱱᱤᱭᱟᱹ ᱛᱮᱠᱚ ᱯᱟᱨᱚᱢ ᱦᱚᱪᱚᱜᱼᱟ ᱵᱟᱝᱠᱟᱱ ᱫᱚ ᱵᱟᱠ ᱠᱚ ᱯᱟᱨᱚᱢ ᱦᱚᱪᱚᱜᱼᱟ᱾ ᱟᱫᱚ ᱤᱭᱟᱹ ᱡᱟᱦᱱᱟᱜ ᱠᱟᱹᱢᱤ ᱛᱟᱦᱮᱱ ᱠᱷᱟᱡ ᱜᱮ ᱪᱮᱫ ᱞᱮᱠᱟ ᱚᱠᱚᱭ ᱠᱚᱣᱟᱜ ᱫᱚ ᱢᱮᱱᱟᱜ-ᱟ ᱥᱮ᱾ ᱟ ᱤᱭᱟᱹ ᱦᱟᱱᱟ ᱥᱟᱨᱮ ᱛᱚ ᱦᱮᱸ ᱯᱟᱲᱟᱣ ᱠᱟᱱᱟ ᱛᱚ ᱚᱱᱟ ᱤᱭᱟᱹᱛᱮ ᱟᱨ ᱠᱟᱹᱢᱤ ᱠᱚᱦᱚᱸ ᱢᱮᱱᱟᱜᱼᱟ ᱥᱮ, ᱪᱮᱫ ᱠᱚ ᱢᱮᱛᱟᱜ ᱠᱟᱱᱟ ᱦᱚᱸᱜ-ᱚᱭ ᱠᱢᱯᱟᱱᱤ ᱵᱟᱜᱟᱱ ᱦᱚᱸ ᱢᱮᱱᱟᱜᱼᱟ ᱦᱟᱱᱟ ᱥᱟᱨᱮ ᱠᱚᱭᱮᱠᱴᱤ ᱯᱟᱲᱟᱣ ᱠᱟᱱᱟ ᱥᱮ᱾ ᱛᱚ ᱚᱱᱟ ᱞᱟᱹᱜᱤᱫ ᱠᱚ ᱯᱟᱨᱚᱢ ᱦᱚᱪᱚᱜ ᱜᱮᱭᱟ ᱡᱟᱦᱟᱱᱟᱜ ᱠᱟᱹᱢᱤ ᱛᱟᱦᱮᱸᱱ ᱠᱷᱟᱡ ᱠᱚ ᱯᱟᱨᱚᱢ ᱦᱚᱪᱚ-ᱟ᱾ ᱟᱨ ᱮᱢᱱᱤ ᱫᱚ ᱵᱟᱝ᱾
ᱦᱩᱸ᱾
ᱠᱷᱟᱡ ᱫᱚ ᱚᱝᱠᱟ ᱜᱤ᱾
ᱵᱟᱝᱞᱟ ᱦᱟᱱᱟ ᱥᱟᱨᱮ ᱠᱟᱹᱢᱤ ᱫᱚ ᱢᱩᱥᱠᱤᱞ ᱦᱚᱸ ᱢᱩᱥᱠᱤᱞ ᱜᱮᱭᱟ᱾
ᱢᱩᱥᱠᱤᱞ ᱜᱮᱭᱟ ᱟᱨ ᱡᱟᱭᱜᱟ ᱡᱚᱢᱤ ᱢᱮᱱᱟᱜ ᱛᱟᱠᱚᱣᱟ ᱥᱮ ᱛᱚ ᱚᱱᱟ ᱤᱭᱟᱹ ᱛᱮᱠᱚ ᱠᱟᱹᱴᱤᱡ ᱪᱟᱞᱟᱜ ᱜᱮᱭᱟ᱾ ᱟᱡ ᱮᱢᱱᱤ ᱦᱩᱸ᱾
ᱴᱟᱭᱤᱢ ᱢᱟ ᱦᱚᱸᱜ-ᱚᱭ ᱟᱢᱟᱜ ᱫᱚ ᱯᱩᱨᱟᱹᱣ ᱱᱟ ᱦᱟᱸᱜ᱾ ᱦᱮᱸ ᱤᱧ ᱦᱟᱸᱜ ᱛᱟᱞᱦᱮ ᱢᱤᱫᱴᱤᱤᱧ ᱠᱚᱞᱫᱟ᱾ ᱦᱮᱸ ᱱᱤᱭᱟᱹ ᱫᱚ ᱠᱟᱹᱴᱤ ᱪᱚᱣᱟᱱ᱾
ᱦᱮᱸ ᱴᱷᱤᱠ ᱜᱮᱭᱟ᱾
ᱴᱷᱤᱠ ᱜᱮᱭᱟ ᱦᱚᱸᱜ-ᱚᱭ ᱯᱩᱨᱟᱹᱣ ᱮᱱᱟ᱾
ᱦᱩᱸ᱾